ᱦᱩᱸ ᱜᱚᱝᱠᱮ ᱡᱚᱦᱟᱨ ᱜᱮ
ᱦᱩᱩᱸ ᱱᱟᱯᱟᱭ ᱵᱟᱲᱟ ᱜᱮᱛᱚ
ᱦᱟᱸ ᱜᱚᱝᱠᱮ ᱱᱟᱯᱟᱭ ᱵᱟᱲᱟ ᱜᱮ
ᱦᱩᱸ ᱠᱤᱫᱩᱵ ᱵᱟᱲᱟ ᱫᱚ ᱦᱩᱭ ᱱᱟᱥ ᱵᱟᱝ
ᱦᱟᱸ ᱦᱟᱸ ᱜᱚᱝ ᱠᱤᱫᱩᱵ ᱵᱟᱲᱟ ᱠᱚᱫᱚ ᱦᱩᱭ ᱟᱠᱟᱱ ᱜᱮᱭᱟ
ᱦᱩᱸ ᱤᱧᱟᱜ ᱨᱚᱲ ᱠᱚ ᱴᱷᱟᱢᱼᱴᱷᱟᱢ ᱟᱡᱚᱢᱚᱜ ᱠᱟᱱᱟ ᱥᱮ ᱡᱟᱦᱱᱟᱜ ᱯᱚᱵᱞᱮᱢ ᱠᱚ ᱦᱩᱭᱩᱜ ᱠᱟᱱᱟ
ᱵᱟᱝ ᱜᱚᱝᱠᱮ ᱯᱚᱵᱞᱮᱢ ᱠᱚᱫᱚ ᱵᱟᱝ ᱦᱩᱭᱩᱜ ᱠᱟᱱᱟ
ᱦᱩᱸ ᱴᱷᱟᱢᱼᱴᱷᱟᱢ ᱜᱮ ᱟᱡᱚᱢᱜ ᱠᱟᱱᱟ ᱵᱟᱝ
ᱦᱮᱮᱸ ᱜᱚᱝᱠᱮ ᱴᱷᱟᱢ ᱴᱷᱟᱢ ᱜᱮ ᱟᱡᱚᱢᱚᱜ ᱠᱟᱱᱟ
ᱦᱩᱩᱸ
ᱻᱻ
ᱛᱟᱦᱮᱞᱮ ᱜᱚᱝᱠᱮ ᱤᱭᱟ ᱠᱷᱮᱞᱳᱜ ᱫᱚ ᱵᱤᱱ ᱠᱷᱮᱞᱳᱜ ᱵᱟᱲᱟᱭ ᱜᱮᱭᱟ ᱥᱮ ᱵᱟᱝ
ᱦᱮᱸ ᱜᱚᱝᱠᱮ ᱟᱞᱮ ᱫᱤᱥᱚᱢ ᱥᱮᱜ ᱫᱚ ᱠᱷᱮᱞ ᱫᱚ ᱟᱹᱰᱤ ᱯᱟᱹᱨᱩᱠᱷᱤᱭᱟᱹ ᱠᱚ ᱢᱮᱱᱟᱜ ᱠᱚ ᱜᱮᱭᱟ ᱠᱷᱮᱞ ᱫᱚ ᱦᱩᱭᱩᱜ ᱜᱮᱭᱟ ᱟᱫᱚ ᱟᱹᱵᱤᱱ ᱜᱮ ᱠᱷᱮᱞᱳᱜᱼᱟᱵᱤᱱ ᱥᱮ ᱵᱟᱝ
ᱦᱮᱸ ᱠᱷᱮᱞ ᱫᱚ ᱠᱷᱮᱞ ᱵᱟᱲᱟ ᱦᱩᱭᱩᱜ ᱜᱮᱭᱟ ᱟᱫᱚ ᱚᱱᱮ ᱚᱝᱠᱟ ᱱᱮᱛᱟᱨ ᱫᱚ ᱫᱟᱜ ᱡᱟᱹᱯᱩᱫ ᱫᱤᱱ ᱛᱚ ᱚᱱᱠᱟ ᱫᱚ ᱵᱟᱝ ᱠᱷᱮᱞ ᱦᱩᱭᱩᱜ ᱠᱟᱱᱟ ᱫᱤᱱᱟᱹᱢ ᱜᱮ ᱫᱟᱜ ᱮ ᱫᱟᱜ ᱚᱱᱮ ᱚᱝᱠᱟ ᱚᱱᱟ ᱟᱹᱭᱩᱵ ᱫᱤᱠ ᱫᱤᱭᱮ ᱫᱟᱜ ᱫᱟᱭ ᱟᱫᱚ ᱪᱤᱠᱟᱹ ᱞᱮᱠᱟᱛᱮᱢ ᱪᱟᱞᱟᱜᱼᱟ ᱱᱮᱛᱟᱨ ᱫᱚ ᱥᱮᱨᱢᱟ ᱫᱟᱜ ᱛᱮᱢ ᱞᱚᱦᱚᱜ ᱞᱮᱠᱷᱟ ᱛᱚ ᱢᱟᱺᱫᱟ ᱨᱩᱣᱟᱹ ᱠᱚ ᱧᱟᱢ ᱟᱱᱤᱡᱼᱟ ᱦᱟᱸᱜ ᱦᱩᱸ ᱟᱫᱚ ᱚᱝᱠᱟ ᱠᱷᱮᱞ ᱵᱟᱲᱟ ᱦᱳᱭᱩᱜ ᱜᱮᱭᱟ ᱯᱮᱠᱴᱤᱥ ᱞᱮᱠᱟ ᱟᱫᱚ ᱮᱠᱷᱚᱱ ᱛᱚ ᱮᱨ ᱟᱨᱚᱢᱵᱷᱚᱜᱼᱟ ᱮᱡᱮ ᱠᱚᱫᱚ ᱮᱨ ᱮᱦᱚᱵᱚᱜᱼᱟ ᱢᱟᱱᱮ ᱠᱷᱮᱞᱚᱜ ᱥᱤᱡᱤᱱ ᱛᱚ
ᱦᱳᱭ ᱜᱚᱝᱠᱮ ᱟᱹᱞᱤ ᱟᱹᱞᱤᱧ ᱥᱮᱮᱫ ᱦᱚᱸ ᱢᱮᱱᱟᱜ ᱜᱮᱭᱟ ᱫᱟᱜ ᱡᱟᱹᱲᱤ ᱫᱚ ᱟᱹᱰᱤ ᱜᱮ ᱦᱩᱭᱩᱜ ᱠᱟᱱᱟ ᱚᱱᱟᱛᱮ ᱛᱟᱨᱟᱥᱤᱧ ᱵᱟᱝᱠᱚ ᱩᱰᱩᱝ ᱫᱟᱲᱮᱭᱟᱜ ᱠᱟᱱᱟ ᱟᱞᱮ ᱫᱤᱥᱚᱢ ᱥᱮᱫ ᱫᱚ ᱵᱟᱠᱷᱟᱱ ᱫᱚ ᱪᱟᱞᱟᱣ ᱦᱩᱭᱩᱜ ᱜᱮᱭᱟ ᱟᱹᱛᱩ ᱠᱚᱨᱮᱱ ᱵᱟᱠᱚ ᱛᱩᱫ ᱞᱮᱠᱷᱟᱱ ᱯᱩᱲᱥᱤ ᱠᱚᱨᱮ ᱪᱟᱞᱟᱣ ᱦᱩᱭᱩᱜ ᱜᱮᱭᱟ ᱠᱷᱮᱞᱳᱰ ᱠᱚ
ᱦᱳᱭ ᱦᱳᱭ ᱮ ᱛᱟᱦᱞᱮ ᱜᱚᱝᱠᱮ ᱟᱹᱵᱤᱱᱟᱜ ᱚᱱᱛᱮ ᱫᱚ ᱴᱩᱨᱱᱟᱢᱮᱱᱴ ᱠᱚ ᱪᱮᱫᱞᱮᱠᱟ ᱦᱩᱭᱩᱜᱼᱟ ᱢᱟᱨᱟᱝ ᱢᱟᱨᱟᱝ ᱠᱷᱮᱞᱳᱰ ᱠᱚ ᱦᱩᱭᱩᱜ-ᱟ ᱥᱮ ᱮᱢᱱᱤᱤ ᱦᱩᱰᱤᱧ ᱠᱷᱮᱞ ᱠᱚ ᱦᱩᱭᱩᱜ ᱵᱟᱲᱟᱜ ᱜᱮᱭᱟ
ᱟᱹᱞᱤᱧ ᱥᱮᱫ ᱫᱚ ᱜᱚᱝᱠᱮᱮ ᱡᱷᱚᱛᱚ ᱞᱮᱠᱟᱱ ᱠᱷᱮᱞ ᱜᱮ ᱦᱳᱭᱩᱜ ᱜᱮᱭᱟ ᱦᱩᱰᱤᱧ ᱠᱷᱮᱞ ᱦᱚᱸ ᱦᱳᱭᱩᱜ ᱜᱮᱭᱟ ᱡᱟᱦᱟᱸ ᱠᱚ ᱠᱚᱨᱮ ᱫᱚ ᱥᱤᱢ ᱠᱚᱠᱚ ᱮᱢ ᱠᱚᱣᱟ ᱟᱸᱡᱚᱢ ᱟᱠᱟᱫ ᱜᱮᱭᱟ ᱵᱤᱱ ᱦᱚᱸ
ᱦᱳᱭ
ᱦᱸ ᱟᱨ ᱢᱟᱨᱟᱝ ᱠᱷᱮᱞ ᱠᱚᱦᱚᱸ ᱦᱩᱭᱩᱜ ᱜᱮᱭᱟ ᱦᱮᱸ ᱡᱟᱦᱟᱸ ᱫᱚ ᱯᱲᱥᱤ ᱠᱚᱨᱚᱱ ᱠᱚ ᱠᱷᱟᱹᱞᱭᱟ ᱛᱟᱨᱯᱚᱨᱮ ᱢᱟᱨᱟᱝ ᱠᱷᱮᱞᱳ ᱦᱩᱭᱩᱜ ᱜᱮᱭᱟ ᱡᱟᱦᱟᱸ ᱫᱚ ᱵᱟᱭᱨᱮ ᱵᱟᱭᱨᱮ ᱫᱤᱥᱚᱢ ᱠᱚᱨᱮᱱ ᱱᱟᱯᱟᱭ ᱱᱟᱯᱟᱭ ᱠᱷᱮᱞᱳᱰᱤᱭᱟᱹ ᱠᱚᱠᱚ ᱦᱤᱡᱩᱜᱼᱟ
ᱦᱳᱭ ᱦᱳᱭ ᱦᱳᱭ ᱦᱳᱭ
ᱦᱸ ᱧᱮᱞ ᱠᱟᱜ ᱜᱮᱭᱟ ᱟᱞᱮ ᱥᱮᱫ ᱫᱚ ᱱᱚᱝᱠᱟ ᱦᱩᱸ
ᱦᱮᱸ
ᱥᱮᱫ ᱜᱮ ᱪᱮᱫ ᱞᱮᱠᱟ ᱠᱷᱮᱞ ᱦᱩᱭᱩᱜᱼᱟ
ᱦᱮᱸ ᱟᱞ ᱥᱮᱫ ᱦᱚᱸ ᱠᱷᱮᱞ ᱦᱩᱭ ᱵᱟᱲᱟᱜ ᱜᱮᱭᱟ ᱚᱱᱠᱟ ᱴᱟᱠᱟ ᱠᱷᱮᱞ ᱦᱩᱭ ᱵᱟᱲᱟᱜ ᱜᱮᱭᱟ ᱢᱟᱱᱮ ᱩᱱᱟᱹᱜ ᱡᱟᱹᱥᱛᱤ ᱫᱚ ᱵᱟᱝ ᱡᱮ ᱢᱟᱱᱮ ᱞᱟᱠᱷ ᱴᱟᱠᱟᱨ ᱩᱯᱚᱨ ᱨᱮ ᱫᱚ ᱚᱱᱠᱟ ᱫᱚ ᱮᱸ ᱠᱚᱢ ᱦᱩᱭ ᱵᱟᱲᱟᱜ ᱜᱮᱭᱟ ᱢᱟᱱᱮ ᱢᱤᱫᱴᱟᱝ ᱵᱟᱨᱭᱟ ᱦᱩᱭ ᱵᱟᱲᱟᱜᱼᱟ ᱢᱟᱱᱮ ᱚᱱᱠᱟ ᱦᱩᱰᱤᱧ ᱦᱩᱰᱤᱧ ᱜᱚᱱᱚᱝ ᱟᱱᱟᱜ ᱠᱷᱮᱞ ᱫᱚ ᱦᱩᱭ ᱵᱟᱲᱟᱜᱼᱟ ᱯᱨᱟᱭᱜᱮ ᱟᱨ ᱥᱤᱢ ᱥᱩ ᱠᱨᱤᱢ ᱚᱱᱟ ᱠᱚᱫᱚ ᱦᱩᱭ ᱵᱟᱲᱟᱜ ᱜᱮᱭᱟ
ᱦᱳᱭ ᱦᱳᱭ ᱦᱳᱭ
ᱢᱟᱱᱮ ᱱᱚᱣᱟ ᱠᱷᱮᱞ ᱠᱚᱦᱚᱸ ᱢᱟᱱᱮ ᱥᱚᱨᱩᱨ ᱯᱚᱠᱠᱷᱚ ᱫᱚ ᱟᱹᱰᱤ ᱜᱮ ᱱᱟᱯᱟᱭᱟ ᱦᱮᱸ ᱥᱮ ᱵᱟᱝ ᱥᱚᱨᱤᱨ ᱠᱚ ᱵᱷᱟᱞᱮ ᱛᱟᱦᱮᱱ ᱛᱟᱵᱚᱱᱟ ᱦᱸ ᱟᱨ ᱱᱮᱛᱟᱨ ᱢᱟᱛᱚ ᱧᱮᱞᱚᱜ ᱠᱟᱱᱟ ᱠᱷᱮᱹᱞ ᱛᱮᱦᱚᱸ ᱪᱟᱹᱠᱨᱤ ᱠᱚᱦᱚᱸ ᱧᱟᱢᱚᱜ ᱠᱟᱱᱟ ᱛᱚ
ᱦᱮᱸ ᱜᱚᱢᱠᱮ ᱱᱮᱛᱟᱨ ᱫᱚ ᱩᱱᱟᱹᱜ ᱵᱟᱞᱤᱢ ᱧᱮᱞ ᱧᱟᱢᱮᱫ ᱨᱮᱦᱚᱸ ᱡᱟᱦᱟᱸ ᱫᱚ ᱞᱟᱦᱟᱱ ᱛᱮᱱᱟᱜ ᱠᱟᱛᱷᱟ ᱞᱤᱧ ᱞᱟᱹᱭ ᱞᱮᱜᱮ ᱞᱟᱦᱟ ᱛᱮᱫᱚ ᱚᱱᱟ ᱟᱹᱰᱤ ᱜᱮᱠᱚ ᱧᱟᱢ ᱟᱠᱟᱫᱟ ᱠᱷᱮᱞ ᱛᱮ
ᱦᱮᱸ
ᱟᱫᱚ ᱠᱷᱮᱞ ᱱᱚᱣᱟ ᱪᱟᱹᱠᱨᱤ ᱠᱟᱛᱷᱟ ᱵᱤᱱ ᱞᱟᱹᱭ ᱠᱮᱫ ᱠᱷᱟᱱ ᱢᱤᱫᱴᱮᱱ ᱠᱟᱛᱷᱟ ᱞᱤᱧ ᱫᱤᱥᱟᱹ ᱧᱟᱢ ᱠᱮᱫᱟ ᱡᱮ ᱟᱞᱮ ᱥᱮᱫ ᱟᱫᱚ ᱚᱱᱟ ᱯᱚᱨᱚᱵᱽ ᱠᱚ ᱮᱱᱮᱡ ᱛᱮᱦᱚᱸ ᱪᱟᱹᱠᱨᱤ ᱫᱚᱠᱚ ᱮᱢ ᱟᱠᱟᱫ ᱠᱚᱣᱟ
ᱦᱳᱭ ᱦᱳᱭ ᱚᱱᱟ ᱦᱚᱸ ᱟᱹᱞᱤᱧ ᱦᱚᱞᱤᱧ ᱟᱸᱡᱚᱢ ᱵᱟᱲᱟ ᱟᱠᱟᱫ ᱜᱮᱭᱟ
ᱦᱮᱸ ᱦᱮᱸ ᱟᱞᱮ ᱫᱤᱥᱚᱢ ᱥᱮᱫ ᱫᱚ ᱟᱹᱰᱤ ᱜᱟᱱ ᱦᱚᱲ ᱜᱮ ᱯᱚᱨᱚᱵᱽ ᱠᱚ ᱮᱱᱮᱡ ᱛᱮᱠᱚ ᱡᱤᱛᱠᱟᱹᱨ ᱟᱠᱟᱱᱟ ᱡᱟᱦᱟᱸ ᱫᱚ ᱧᱟᱢ ᱟᱠᱟᱫᱟ ᱠᱚ ᱦᱮᱸ ᱪᱟᱹᱠᱨᱤ ᱠᱚ ᱟᱫᱚ ᱚᱱᱟ ᱫᱚ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱡᱮ ᱟᱵᱚ ᱥᱟᱶᱛᱟ ᱨᱮᱱᱟᱜ ᱯᱚᱨᱚᱵᱽ ᱮᱱᱮᱡ ᱛᱮ ᱟᱨ ᱪᱟᱹᱠᱨᱤ ᱠᱚ ᱧᱟᱢ ᱮᱫᱟ ᱦᱮᱸ
ᱮ ᱦᱮᱸ ᱟᱫᱚ᱾
ᱩᱸ ᱟᱨ ᱠᱷᱮᱞᱳᱸᱰ ᱴᱟᱜ ᱛᱮᱦᱚᱸ ᱪᱟᱹᱠᱨᱤᱼ ᱟᱹᱰᱤ ᱜᱟᱱ ᱜᱮᱠᱚ ᱧᱟᱢ ᱟᱠᱟᱫᱟ ᱟᱞᱮ ᱫᱤᱥᱚᱢ ᱨᱮᱫᱚ ᱢᱟᱱᱮ ᱟ ᱟᱹᱰᱤ ᱜᱟᱱ ᱵᱚᱞᱛᱮᱼᱼ ᱛᱮ ᱟᱹᱴᱴᱤ ᱜᱟᱱ ᱜᱮ ᱦᱚᱲ ᱜᱮᱠᱚ ᱧᱟᱢ ᱟᱠᱟᱫᱟ ᱡᱟᱦᱟᱸ ᱠᱷᱮᱞᱳᱸᱰ ᱛᱮ ᱦᱮᱸ᱾
ᱦᱮᱸ ᱦᱮᱸ ᱦᱮᱸ ᱢᱟᱱᱮ ᱟᱫᱚ ᱤᱧᱟᱜ ᱞᱟᱹᱭ ᱛᱮᱫᱚ ᱢᱟᱱᱮ ᱪᱟᱹᱠᱨᱤ ᱫᱚ ᱮᱢ ᱜᱟᱱᱚᱜ-ᱟ ᱢᱟᱱᱮᱼᱼ ᱩᱱᱟᱹᱜ ᱢᱟᱨᱟᱝ ᱪᱟᱹᱠᱨᱤ ᱮᱢ ᱫᱚ ᱵᱟᱭ ᱜᱟᱱᱚᱜ-ᱟ ᱡᱟᱦᱟᱸ ᱢᱟᱱᱮᱼᱼ ᱠᱟᱹᱴᱤᱡ ᱦᱤᱞᱳᱜ ᱡᱟᱦᱟᱸᱭ ᱥᱮᱪᱮᱫ ᱮ ᱵᱟᱲᱟᱭᱟᱭ ᱢᱟᱱᱮᱼᱼ ᱩᱱᱠᱟᱱ ᱦᱚᱲ ᱫᱚ ᱴᱷᱤᱠ ᱜᱮᱭᱟ ᱟᱫᱚ ᱦᱟᱱᱮᱼᱼ ᱡᱟᱦᱟᱸᱭ ᱮᱠᱟᱞ ᱵᱟᱭ ᱵᱟᱲᱟᱭᱟ ᱥᱮᱪᱮᱫ ᱜᱮ ᱢᱟᱱᱮᱼᱼ ᱪᱮᱫ ᱜᱮ ᱵᱟᱭ ᱵᱟᱲᱟᱭᱟ ᱠᱷᱟᱹᱞᱤ ᱠᱷᱮᱞᱳᱜ ᱟᱭᱼᱼ ᱚᱱᱠᱟᱱ ᱠᱚᱫᱚ ᱪᱟᱹᱠᱨᱤ ᱫᱚ ᱮᱢ ᱠᱟᱛᱮᱮᱫ ᱫᱚ ᱠᱚᱱᱚ ᱢᱟᱱᱮ ᱵᱟᱹᱱᱩᱜ ᱟᱥ ᱦᱮᱸ ᱥᱮ ᱵᱟᱝ ᱢᱟᱱᱮ ᱩᱱᱤ ᱟᱫᱚ ᱪᱮᱫ ᱮ ᱠᱟᱹᱢᱤᱭᱟ ᱟᱭᱟᱜ ᱠᱟᱹᱢᱤ ᱜᱮ ᱵᱟᱭ ᱵᱩᱡᱷᱟᱹᱣ ᱫᱟᱲᱮᱭᱟᱜᱼᱟ
ᱦᱚᱭ ᱦᱚᱭ ᱦᱚᱭ ᱱᱚᱶᱟ ᱫᱚᱠ ᱟᱹᱞᱤᱧ ᱱᱚᱶᱟ ᱧᱮᱞ ᱵᱟᱲᱟ ᱟᱠᱟᱜ ᱜᱮᱭᱟ ᱡᱟᱦᱟᱸ ᱫᱚ ᱟᱹᱞᱤᱧ ᱞᱤᱧ ᱞᱟᱹᱭ ᱨᱟᱠᱟᱵ ᱟᱠᱟᱫᱟ ᱡᱚᱠᱷᱚᱱ ᱯᱚᱨᱚᱵᱽ ᱮᱱᱮᱡ ᱨᱮᱱᱟᱜ ᱠᱟᱛᱷᱟᱼᱼ ᱛᱟᱦᱚᱞᱮᱜᱼᱼ ᱡᱮ ᱯᱚᱨᱚᱵᱽ ᱮᱱᱮᱡ ᱛᱮᱱᱟᱜ ᱟᱸᱜ ᱟᱭᱳ ᱦᱚᱲ ᱠᱚ ᱵᱟᱵᱟ ᱦᱚᱲ ᱼᱼ ᱠᱚ ᱪᱟᱹᱠᱨᱤ ᱠᱚ ᱮᱢ ᱟᱠᱟᱜ ᱠᱚᱣᱟ ᱛᱚᱼᱼ ᱩᱸ ᱵᱟᱵᱟ ᱦᱚᱲ ᱠᱚᱫᱚ ᱱᱟᱜ-ᱟᱜ ᱠᱚᱢ ᱵᱤᱥᱤ ᱠᱚ ᱵᱟᱲᱟᱭ᱾
ᱦᱮᱸ᱾
ᱟᱫᱚ ᱟᱭᱳ ᱦᱚᱲ ᱠᱚ ᱡᱟᱦᱟᱸ ᱠᱚᱠᱚ ᱮᱢ ᱟᱠᱟᱜ ᱠᱚᱣᱟ ᱯᱚᱨᱚᱵᱽ ᱮᱱᱮᱡ ᱛᱮᱜ ᱟᱹᱞᱤᱧ ᱞᱤᱧ ᱧᱮᱞ ᱟᱠᱟᱜᱼᱼ ᱟᱠᱚᱣᱟ ᱧᱩᱛᱩᱢ ᱥᱳᱦᱤ ᱦᱚᱸ ᱴᱷᱤᱠ ᱢᱚᱛᱚ ᱵᱟᱝᱠᱚ ᱵᱟᱲᱟᱭᱟ᱾
ᱵᱟᱝ ᱠᱚ ᱵᱟᱲᱟᱭᱟ ᱦᱚᱭ᱾
ᱦᱚᱭ ᱟᱫᱚ ᱪᱟᱹᱠᱨᱤ ᱧᱟᱢ ᱨᱟᱹᱥᱠᱟᱹᱛᱮ ᱱᱩᱝᱠᱩ ᱱᱚᱣᱟ ᱠᱚᱼᱼ ᱟᱸ ᱵᱚ ᱵᱷᱟ ᱵᱷᱟᱜᱤ ᱡᱩᱛ ᱵᱟᱲᱟᱭ ᱠᱟᱛᱮᱜᱼᱼ ᱦᱮᱸ ᱥᱮᱬᱟ ᱧᱚᱜ ᱠᱟᱛᱮᱡ ᱧᱩᱛᱩᱢ ᱚᱞ ᱠᱚ ᱮᱸ ᱪᱟᱹᱠᱨᱤ ᱠᱚ ᱦᱟᱛᱟᱣ ᱟᱠᱮᱫᱟ᱾ ᱠᱷᱟᱱ ᱩᱱᱠᱩ ᱫᱚ ᱡᱮ ᱟᱸ ᱵᱮᱝ ᱠᱚᱨᱮ ᱠᱚ ᱛᱟᱦᱮᱱ ᱜᱮᱭᱟ ᱛᱚ ᱦᱮᱸ ᱡᱟᱦᱟᱸ ᱠᱚᱨᱮᱫᱼᱼ ᱴᱟᱠᱟ ᱵᱚᱱ ᱛᱩᱞᱟᱹᱣ ᱜᱮᱭᱟ ᱛᱚ ᱟᱫᱚ ᱚᱱᱟᱼᱼ ᱠᱤᱪᱷᱩ ᱠᱤᱪᱷᱩ ᱟᱛᱩ ᱠᱚ ᱨᱮᱱ ᱫᱚ ᱟᱞᱮ ᱫᱤᱥᱚᱢ ᱥᱮᱜ ᱠᱚᱨᱮᱱ ᱫᱚᱼᱼ ᱦᱮᱸ ᱪᱟᱞᱟᱜ ᱜᱮᱭᱟ ᱠᱚ ᱴᱟᱠᱟ ᱛᱩᱞᱟᱹᱣ ᱛᱚ ᱚᱞᱚᱜ ᱯᱟᱲᱦᱟᱣᱼᱼ ᱠᱚ ᱵᱟᱲᱟᱭᱟ ᱡᱚᱠᱷᱚᱱ ᱜᱮ ᱱᱚᱝᱠᱩ ᱠᱚ ᱫᱩᱲᱩᱵᱼᱼ ᱠᱩᱣᱟ ᱱᱩᱝᱠᱩ ᱠᱚ ᱢᱮᱛᱟ ᱠᱚᱣᱟ ᱟᱨ ᱱᱩᱝᱠᱩ ᱛᱚ ᱵᱟᱝ ᱠᱚ ᱫᱟᱲᱮᱭᱟᱜ ᱜᱮᱭᱟ, ᱦᱮᱸ᱾
ᱦᱮᱸ ᱢᱮ ᱤᱧᱟᱜ ᱞᱟᱹᱭ ᱛᱮᱫᱚ ᱚᱱᱠᱟᱼᱼ ᱮᱱᱮᱡ ᱮᱱᱮᱡ ᱥᱮᱨᱮᱧ ᱠᱚᱛᱮ ᱫᱚ ᱪᱟᱹᱠᱨᱤ ᱫᱚᱼᱼ ᱮᱢ ᱫᱚ ᱚᱠᱟ ᱞᱮᱠᱟ ᱢᱮᱫᱴᱮᱱ ᱵᱟᱭ ᱦᱩᱭᱩᱜ ᱠᱟᱱᱟ ᱢᱟᱱᱮᱼᱼ ᱡᱟᱦᱟᱸᱭ ᱠᱚ ᱯᱟᱲᱦᱟᱣ ᱠᱟᱛᱮᱜ ᱠᱚ ᱪᱟᱹᱠᱨᱤ ᱠᱚ ᱧᱟᱢ ᱞᱟᱹᱜᱤᱫᱚᱜ ᱠᱟᱱᱟ ᱩᱱᱠᱩ ᱢᱟ ᱵᱟᱠᱚ ᱧᱟᱢᱮᱫ ᱦᱮᱸ ᱥᱮ᱾
ᱦᱚᱭ ᱦᱚᱭ ᱦᱚᱭ᱾
ᱦᱮᱸ ᱜᱮ ᱢᱟᱱᱮ ᱩᱱᱟᱹᱜ ᱴᱟᱠᱟ ᱠᱷᱚᱨᱚᱪ ᱠᱟᱛᱮᱜ ᱯᱩᱭᱥᱟᱹ ᱠᱷᱚᱨᱚᱪ ᱠᱟᱛᱮᱜ ᱯᱟᱲᱦᱟᱣ ᱮᱱᱟᱭᱼᱼ ᱯᱟᱲᱦᱟᱣ ᱠᱟᱛᱮᱜ ᱠᱚᱱᱚ ᱢᱟᱱᱮ ᱫᱟᱢ ᱜᱮ ᱵᱟᱭ ᱛᱟᱦᱮᱸ ᱞᱮᱱ ᱛᱟᱭᱟ᱾
ᱳᱭ ᱦᱳᱭ ᱦᱳᱭ ᱦᱳᱭ᱾ ᱟᱨ ᱱᱚᱣᱟ ᱫᱚ ᱡᱚᱛᱷᱟᱛ ᱠᱟᱛᱷᱟ ᱜᱮᱵᱤᱱ ᱞᱟᱹᱭ ᱟᱠᱟᱜ-ᱟ ᱟᱸ ᱢᱮᱱᱠᱷᱟᱱ ᱟᱨᱼᱼ ᱚᱞᱚᱜ ᱯᱟᱲᱦᱟᱣ ᱦᱚᱸ ᱡᱫᱤ ᱠᱟᱹᱴᱤᱡ ᱠᱚ ᱵᱟᱲᱟᱭ ᱜᱮᱭᱟ ᱦᱮᱸ, ᱟᱫᱚᱼᱼ ᱟᱫᱚ ᱚᱱᱟ ᱠᱚᱦᱚᱸ ᱜᱚᱝᱠᱮᱼᱼ ᱧᱩᱛᱩᱢ ᱥᱳᱦᱤ ᱠᱚᱜᱮᱼᱼ ᱵᱟᱝ ᱠᱚ ᱵᱟᱲᱟᱭ ᱫᱚ ᱧᱩᱛᱩᱢ ᱚᱞ ᱠᱚᱜᱮᱼᱼ ᱵᱟᱝ ᱠᱚ ᱵᱟᱲᱟᱭᱟ ᱟᱫᱚ ᱱᱩᱝᱠᱩ ᱜᱮ ᱪᱟᱹᱠᱨᱤ ᱠᱚ ᱮᱢ ᱟᱠᱟᱜ ᱠᱚᱣᱟ ᱟᱫᱚ ᱚᱠᱟ ᱞᱮᱠᱟ ᱱᱚᱣᱟ ᱫᱚ ᱠᱟᱹᱴᱤᱡ ᱵᱟᱭᱼᱼ ᱟᱸ ᱦᱩᱭᱩᱜ ᱠᱟᱱᱟ, ᱩᱸ᱾
ᱟᱱᱮ ᱩᱸᱠᱟ ᱡᱟᱦᱟᱸᱭ ᱯᱟᱲᱦᱟᱜ ᱠᱟᱱᱟ ᱠᱚ ᱩᱱᱠᱩ ᱪᱟᱹᱠᱨᱤ ᱮᱢ ᱫᱚ ᱴᱷᱤᱠ ᱜᱮᱭᱟ᱾ ᱢᱮᱱ ᱠᱷᱟᱱ ᱚᱱᱟ ᱮᱱᱮᱡ ᱥᱮᱨᱮᱧ ᱠᱟᱛᱮᱜ ᱦᱮᱸ ᱥᱤᱨᱯᱟᱹ ᱪᱟᱞᱟᱭ ᱢᱮ ᱮᱱᱮᱡ ᱥᱮᱨᱮᱧ ᱮᱫᱟᱭᱼᱼ ᱮᱸ ᱫᱟᱢᱟᱱ ᱫᱟᱢᱟᱱᱟᱜ᱾ ᱥᱤᱨᱯᱟᱹ ᱪᱟᱞᱟᱭ ᱢᱮ ᱚᱱᱟ ᱫᱚ ᱴᱷᱤᱠ ᱜᱮᱭᱟ ᱢᱮᱱᱠᱷᱟᱱ ᱪᱟᱹᱠᱨᱤ ᱫᱚ ᱢᱤᱫᱴᱟᱝ ᱚᱱᱟ ᱫᱚ ᱩᱪᱤᱛ ᱫᱚ ᱵᱟᱝ ᱠᱟᱱᱟ ᱦᱮᱸ ᱥᱮ ᱵᱟᱝ
ᱦᱳᱭ ᱦᱳᱭ ᱡᱟᱦᱟᱸᱭ ᱵᱟᱹᱵᱩ ᱢᱟᱹᱭ ᱛᱟᱠᱚ ᱚᱞᱚᱜ ᱯᱟᱲᱦᱟᱜ ᱠᱟᱱᱟ ᱠᱚ ᱴᱟᱠᱟ ᱯᱚᱭᱥᱟ ᱠᱷᱚᱨᱪᱟ ᱠᱟᱛᱮᱜ ᱱᱚᱝᱠᱩ ᱱᱟᱜ ᱠᱚ ᱧᱟᱢ ᱮᱫᱟ ᱡᱟᱦᱟᱸᱭ ᱫᱚ ᱮᱢ ᱮ ᱵᱤᱭᱮ ᱯᱟᱥ ᱠᱟᱛᱮᱫ ᱫᱩᱲᱩᱵ ᱢᱮᱱᱟᱜ ᱠᱚᱣᱟ ᱦᱮᱸ
ᱦᱮᱸ
ᱜᱚᱴᱟ ᱠᱚ ᱱᱚᱝᱠᱩ ᱱᱚᱝᱠᱩ ᱪᱟᱹᱠᱨᱤ ᱵᱟᱠᱚ ᱧᱟᱢ ᱮᱫᱟ ᱛᱚ ᱱᱚᱝᱠᱩ ᱡᱟᱦᱟᱸᱭ ᱥᱳᱭ ᱵᱟᱠᱚ ᱵᱟᱲᱟᱭᱟ ᱦᱮᱸ ᱱᱩᱠᱩ ᱟᱨ ᱪᱟᱹᱠᱨᱤ ᱠᱚᱠᱚ ᱮᱢᱟ ᱠᱚ ᱠᱟᱱᱟ ᱚᱱᱠᱟ ᱫᱚ ᱠᱟᱹᱴᱤᱡ ᱟᱨᱼᱼ
ᱮᱴᱟᱜ ᱨᱚᱠᱚᱢ ᱦᱚᱭᱩᱜ ᱠᱟᱱᱟ ᱦᱮ᱾
ᱦᱳᱭ ᱦᱳᱭ ᱮᱴᱟᱜ ᱧᱚᱜ ᱜᱮ ᱱᱚᱣᱟ ᱫᱚ ᱦᱩᱭᱩᱜ ᱠᱟᱱᱟ
ᱦᱮᱸ ᱟᱪᱪᱷᱟ ᱜᱚᱢᱠᱮ ᱛᱟᱦᱞᱮ ᱡᱮ ᱠᱷᱮᱞᱳᱜ ᱠᱚᱫᱚ ᱢᱟᱱᱮ ᱚᱱᱟ ᱞᱟᱹᱴᱩ ᱞᱟᱹᱴᱩ ᱠᱷᱮᱞ ᱠᱚᱵᱤᱱ ᱧᱮᱞ ᱵᱟᱲᱟ ᱟᱠᱟᱜ-ᱟ ᱥᱮ ᱵᱟᱝ ᱡᱟᱦᱟᱸ ᱞᱟᱠᱷ ᱴᱟᱠᱟ ᱵᱟᱨ ᱞᱟᱠᱷ ᱯᱮ ᱞᱟᱠᱷ ᱚᱱᱠᱟ
ᱦᱮᱸ ᱜᱚᱝᱠᱮ ᱧᱮᱞ ᱟᱠᱟᱫ ᱧᱮᱞ ᱠᱟᱜ ᱜᱮᱭᱟ ᱞᱤᱧ ᱱᱚᱣᱟ ᱠᱷᱮᱞ ᱠᱚ ᱟᱞᱮ ᱦᱩ ᱛᱳ ᱥᱟᱭᱤᱰ ᱧᱚᱜ ᱧᱚᱜ ᱨᱮ ᱦᱩᱭᱩᱜ ᱜᱮᱭᱟ ᱦᱮᱸ ᱧᱮᱞ ᱵᱟᱲᱟ ᱠᱟᱱ ᱜᱮᱭᱟ ᱟᱹᱰᱤ ᱢᱟᱨᱟᱝ ᱢᱟᱨᱟᱝ ᱢᱟᱱᱮ ᱠᱷᱮᱞᱳᱰᱤᱭᱟᱹ ᱠᱚᱠᱚ ᱦᱤᱡᱩᱜᱼᱟ
ᱦᱮᱸ
ᱦᱩᱸ ᱠᱷᱮᱞᱟ ᱠᱚ ᱦᱩᱸ
ᱦᱮᱸ ᱛᱟᱦᱚᱞᱮ ᱡᱮ ᱟᱪᱪᱷᱟ ᱠᱷᱮᱞᱳᱲᱤ ᱵᱤᱱ ᱞᱟᱹᱭ ᱠᱮᱫ ᱠᱷᱟᱡ ᱢᱤᱫᱴᱟᱝ ᱠᱟᱛᱷᱟ ᱵᱤᱱ ᱞᱟᱹᱭ ᱟᱫᱞᱤᱸᱧᱟ ᱛᱟᱦᱚᱞᱮ ᱡᱮ ᱥᱟᱫᱷᱩ ᱢᱟᱰᱟ ᱢᱟᱨᱟᱝᱰᱤ ᱵᱤᱱ ᱩᱨᱩᱢᱮ ᱜᱮᱭᱟ ᱛᱚ
ᱦᱮᱸ ᱜᱚᱝᱠᱮ ᱱᱩᱭ ᱫᱚ ᱩᱨᱩᱢᱮ ᱜᱮᱭᱟ ᱞᱤᱧ ᱦᱩᱸ ᱦᱩᱸ
ᱛᱟᱦᱚᱞᱮ ᱩᱱᱤ ᱪᱮᱫ ᱞᱮᱠᱟ ᱵᱤᱱ ᱢᱚᱱᱮᱭᱟ ᱪᱮᱫ ᱞᱮᱠᱟᱭ ᱠᱷᱮᱞᱳᱜᱼᱟ ᱦᱮᱸ ᱥᱮ ᱪᱮᱫ ᱞᱮᱠᱟ ᱧᱩᱛᱩᱢᱮ ᱟᱨᱡᱟᱣ ᱠᱟᱜᱼᱟ ᱚᱱᱟ ᱵᱟᱠᱷᱨᱟ ᱠᱟᱹᱴᱤᱡ ᱜᱟᱞᱢᱟᱨᱟᱣ ᱵᱤᱱ ᱞᱟᱹᱭ ᱞᱮᱠᱷᱟᱡ ᱱᱟᱯᱟᱭᱚᱜᱼᱟ
ᱜᱚᱝᱠᱮ ᱱᱚᱣᱟ ᱵᱟᱠᱷᱨᱟ ᱫᱚᱞᱤᱧ ᱞᱟᱹᱭᱟ ᱡᱚᱛᱚ ᱠᱷᱚᱱ ᱜᱚᱨᱵᱚ ᱨᱮᱱᱟᱜ ᱮ ᱠᱟᱛᱷᱟ ᱫᱚ ᱦᱩᱭᱩᱜ ᱠᱟᱱᱟ ᱡᱮ ᱩᱱᱤ ᱫᱚ ᱥᱟᱱᱛᱟᱲ ᱦᱚᱯᱚᱱ ᱠᱟᱱᱟ ᱡᱟᱦᱟᱸ ᱫᱚ ᱩᱱᱟᱹᱜ ᱮᱜ ᱫᱤᱥᱚᱢ ᱦᱚᱲ ᱛᱮ ᱜᱮ ᱠᱚ ᱪᱤᱱᱦᱟᱹᱭᱟ ᱦᱮᱸ ᱜᱚᱨᱚᱵᱽ ᱨᱮᱱᱟᱜ ᱠᱟᱛᱷᱟ ᱠᱟᱱᱟ ᱦᱮᱸ ᱠᱷᱮᱞ ᱦᱚᱸ ᱤᱧ ᱧᱮᱞ ᱟᱠᱟᱫ ᱛᱟᱭ ᱜᱮᱭᱟ ᱟᱹᱰᱤ ᱱᱟᱯᱟᱭ ᱥᱟᱺᱦᱤᱡ ᱜᱮ ᱠᱷᱮᱞᱟᱭ ᱦᱮᱸ ᱵᱟᱝ ᱨᱟᱹᱜᱤ ᱠᱟᱛᱮᱫ ᱵᱟᱝ ᱮᱜᱸ ᱟᱹᱲᱤᱥ ᱠᱟᱛᱮᱫ ᱟᱹᱰᱤ ᱢᱚᱸᱡᱽ ᱠᱷᱮᱞᱟᱭ ᱦᱮᱸ ᱚᱱᱱᱚ ᱚᱱᱱᱚ ᱠᱷᱮᱞᱳᱲᱤᱭᱟᱹ ᱠᱚ ᱫᱚ ᱞᱤᱧ ᱧᱮᱞ ᱟᱠᱟᱫ ᱠᱚᱣᱟ ᱡᱮ ᱛᱟᱯᱟᱝ ᱨᱟᱹᱜᱤ ᱦᱮᱸ ᱠᱷᱮᱞ ᱠᱷᱮᱞᱳᱰ ᱚᱠᱛᱚ ᱛᱚ ᱩᱱᱤᱭᱟᱜ ᱚ ᱠᱷᱮᱞᱳᱰ ᱠᱚ ᱞᱤᱧ ᱧᱮᱞ ᱟᱠᱟᱫ ᱛᱟᱭ ᱨᱮᱦᱚᱸ ᱩᱱᱤ ᱫᱚ ᱱᱚᱝᱠᱟ ᱱᱟᱜ ᱡᱟᱦᱟᱱᱟᱜ ᱫᱚ ᱵᱟᱭ ᱠᱚᱨᱟᱣ ᱠᱟᱫᱟ ᱡᱟᱦᱟᱸ ᱫᱚ ᱵᱟᱹᱲᱤᱡ ᱦᱩᱭᱩᱜᱼᱟ ᱚᱱᱱᱚ ᱠᱷᱮᱞᱳᱰᱤᱭᱟᱹ ᱛᱩᱞᱩᱡ ᱦᱮᱸ
ᱦᱳᱭ ᱦᱳᱭ
ᱦᱸ ᱡᱚᱛᱚ ᱠᱷᱚᱱ ᱟᱹᱞᱤᱧ ᱫᱚ ᱜᱚᱨᱚᱵᱽ ᱞᱤᱧ ᱵᱩᱡᱷᱟᱹᱣᱟ ᱡᱮ ᱩᱱᱤ ᱫᱚ ᱥᱟᱱᱛᱟᱲ ᱠᱟᱱᱟᱭ ᱦᱮᱸ
ᱦᱮᱸᱻ
ᱟᱨ ᱩᱱ ᱫᱤᱥᱚᱢ ᱦᱚᱲ ᱛᱮᱠᱚ ᱪᱤᱱᱦᱟᱹᱣ ᱦᱮᱸ ᱠᱮᱫᱮᱭᱟ ᱦᱩᱸ
ᱦᱮᱸ
ᱛᱟᱦᱞᱮ ᱟᱹᱵᱤᱱᱟᱜ ᱫᱤᱥᱚᱢ ᱥᱮᱫ ᱫᱚ ᱥᱮᱱ ᱵᱟᱲᱟ ᱟᱠᱟᱱᱟᱭ ᱥᱮ ᱵᱟᱝ ᱢᱟᱱᱮ ᱩᱱᱤ ᱫᱚ ᱜᱚᱴᱟ ᱫᱤᱥᱚᱢ ᱱᱮ ᱠᱷᱮᱞ ᱵᱟᱲᱟ ᱟᱠᱟᱫ ᱟᱭ ᱛᱚ ᱮᱴᱟᱜ ᱮᱴᱟᱜ ᱫᱤᱥᱚᱢ ᱠᱚᱭ ᱪᱟᱞᱟᱣ ᱵᱟᱲᱟ ᱟᱠᱟᱱᱟ ᱛᱟᱦᱚᱞᱮ ᱟᱹᱵᱤᱱᱟᱜ ᱚᱱᱟ ᱫᱤᱥᱚᱢ ᱠᱚᱨᱮ ᱪᱟᱞᱟᱣ ᱵᱟᱲᱟ ᱠᱟᱱᱟᱭ ᱥᱮ ᱵᱟᱝ ᱠᱷᱮᱞᱳ ᱠᱚ
ᱦᱮᱸ ᱜᱚᱝᱠᱮ ᱟᱹᱞᱤᱧᱟᱜ ᱫᱤᱥᱚᱢ ᱠᱚ ᱦᱚᱭ ᱦᱮᱡ ᱫᱚᱭ ᱦᱮᱡ ᱞᱮᱱᱟ ᱢᱤᱫ ᱞᱟᱦᱟᱭ ᱦᱮᱡ ᱞᱮᱱᱟ ᱛᱚ ᱮᱱᱮ ᱦᱤᱞᱚᱜ ᱛᱚ ᱫᱟᱜ ᱡᱟᱹᱲᱤᱭᱮᱫ ᱛᱟᱦᱮᱸᱜ ᱮ ᱫᱟᱜ ᱡᱟᱹᱲᱤ ᱡᱟᱹᱲᱤ ᱛᱮᱜᱮ ᱧᱮᱞ ᱦᱩᱭ ᱮᱱᱟ ᱟᱹᱰᱤ ᱢᱚᱸᱡᱽ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱡᱮ ᱦᱮᱸ ᱟᱹᱞᱤᱧᱟᱜ ᱫᱤᱥᱚᱢ ᱮ ᱪᱟᱞᱟᱣ ᱞᱮᱱᱟ ᱦᱮᱸ ᱟᱹᱰᱤ ᱜᱟᱱ ᱱᱟᱯᱟᱭᱞᱤᱧ ᱵᱩᱡᱷᱟᱹᱣ ᱞᱮᱫᱟ ᱦᱮᱸ ᱵᱷᱳᱨ ᱛᱮ ᱜᱚᱝᱠᱮ ᱫᱟᱠᱟ ᱵᱟᱝ ᱡᱚᱢ ᱠᱟᱛᱮᱜ ᱴᱤᱯᱷᱤᱱ ᱨᱮ ᱫᱟᱠᱟ ᱠᱚ ᱜᱷᱮᱸᱴ ᱠᱟᱛᱮᱜ ᱞᱤᱧ ᱩᱰᱩᱠ ᱞᱮᱱᱟ ᱩᱱᱤ ᱧᱮᱞ ᱞᱟᱹᱜᱤᱫ
ᱦᱮᱸ ᱦᱮᱸ
ᱢᱟᱱᱮ ᱩᱱᱟᱹᱜ ᱮ ᱚᱱᱠᱟᱜᱮ ᱧᱩᱛᱩᱢᱮ ᱠᱟᱢᱟᱣ ᱟᱠᱟᱜ ᱟᱭ ᱪᱮ ᱚᱱᱟ ᱩᱱᱤ ᱧᱮᱞ ᱠᱷᱟᱹᱛᱤᱨ ᱩᱱᱟᱹᱜ ᱦᱚᱲ ᱠᱚ ᱪᱟᱞᱟᱜᱼᱟ ᱦᱮᱸ
ᱦᱳᱭ ᱦᱳᱭ ᱜᱚᱢᱠᱮ
ᱛᱟᱦᱚᱞᱮ ᱟᱹᱞᱤᱧ ᱞᱤᱧ ᱞᱟᱹᱭᱟ ᱡᱮ ᱵᱟᱝ ᱩᱱᱤ ᱫᱚ ᱡᱟᱛᱮ ᱟᱨᱦᱚᱸ ᱞᱟᱦᱟ ᱥᱮᱫ ᱮ ᱪᱟᱞᱟᱜ ᱢᱟᱭ ᱦᱮᱸᱥᱮ
ᱦᱳᱭ ᱦᱳᱭ ᱦᱳᱭ ᱦᱳᱭ
ᱦᱳᱭ ᱟᱹᱞᱤᱧ ᱦᱚᱸᱞᱤᱧ ᱧᱮᱞ ᱫᱚᱞᱤᱧ ᱧᱮᱞ ᱵᱟᱲᱟ ᱟᱠᱟᱫᱮᱭᱟ ᱡᱮ ᱵᱟᱝ ᱮᱴᱟᱜ ᱠᱷᱮᱞᱳᱰᱤᱭᱟᱹ ᱞᱮᱠᱟ ᱫᱚ ᱵᱟᱭ ᱨᱟᱹᱜᱤ ᱵᱟᱲᱟᱜᱼᱟ ᱥᱮ ᱵᱟᱭ ᱜᱚᱰᱟ ᱠᱚᱨᱮ ᱵᱟᱭ ᱛᱟᱯᱟᱢ ᱵᱟᱲᱟᱜᱼᱟ
ᱦᱳᱭ ᱦᱳᱭ ᱦᱳᱭ
ᱢᱟᱱᱮ ᱠᱷᱮᱞ ᱠᱚ ᱦᱚᱸ ᱟᱹᱰᱤ ᱮ ᱠᱷᱮᱞ ᱠᱚᱦᱚᱸ ᱟᱹᱰᱤ ᱢᱚᱸᱡᱽ ᱜᱮ ᱢᱮᱱᱟᱜ ᱛᱟᱭᱟ ᱢᱟᱱᱮ ᱞᱟᱹᱭ ᱫᱟᱲᱮ ᱟᱹᱵᱤᱱ ᱚᱠᱟ ᱥᱚᱢᱚᱭ ᱚᱠᱟ ᱥᱚᱢᱚᱭ ᱵᱤᱱ ᱧᱮᱞ ᱦᱩᱭ ᱟᱠᱟᱱᱟ ᱚᱱᱮ ᱮᱠᱞᱟ ᱛᱮᱜᱮ ᱢᱚᱬᱮ ᱦᱚᱲ ᱚᱸᱰᱮ ᱠᱟᱴᱟᱣ ᱠᱚᱣᱟᱭ
ᱦᱳᱭ ᱦᱳᱭ ᱜᱚᱝᱠᱮ ᱛᱟᱦᱞᱮ ᱟᱹᱵᱤᱱᱟᱜ ᱫᱤᱥᱚᱢ ᱥᱮᱫ ᱫᱚᱭ ᱪᱟᱞᱟᱣ ᱟᱠᱟᱱᱟ ᱥᱮ ᱵᱟᱝ
ᱦᱮᱸ ᱪᱟᱞᱟᱣ ᱵᱟᱲᱟ ᱟᱠᱟᱱ ᱜᱮᱭᱟᱭ ᱟᱫᱚ ᱩᱱᱤ ᱧᱮᱞ ᱠᱷᱟᱹᱛᱤᱨ ᱛᱮ ᱟᱹᱞᱤᱧ ᱦᱚᱸ ᱚᱱᱠᱟ ᱥᱮᱛᱟᱜ ᱯᱟᱭᱟᱨ ᱨᱮ ᱫᱟᱠᱟ ᱠᱚ ᱜᱷᱮᱴ ᱠᱟᱛᱮ ᱞᱤᱧ ᱪᱟᱞᱟᱣ ᱞᱮᱱᱟ ᱟᱫᱚ ᱢᱮᱱᱠᱷᱟᱱ ᱢᱤᱫᱴᱟᱹᱝ ᱦᱟᱦᱟᱲᱟ ᱨᱮᱭᱟᱜ ᱠᱟᱛᱷᱟ ᱩᱱᱤ ᱧᱮᱞ ᱠᱷᱟᱹᱛᱤᱨ ᱟᱨᱦᱚᱸ ᱮᱴᱟᱜ ᱫᱤᱥᱚᱢ ᱠᱷᱚᱡ ᱢᱟᱱᱮ ᱠᱚ ᱦᱮᱡ ᱟᱠᱟᱱᱟ ᱟᱹᱞᱤᱧᱟᱜ ᱫᱤᱥᱚᱢ ᱛᱮ ᱩᱱᱤ ᱧᱮᱞ ᱠᱷᱟᱹᱛᱤᱨ ᱢᱟᱱᱮ ᱢᱤᱫ ᱫᱤᱱ ᱞᱟᱦᱟ ᱠᱷᱚᱡ ᱠᱚ ᱦᱮᱡ ᱟᱠᱟᱱᱟ ᱚᱱᱟ ᱵᱟᱥᱟ ᱟᱛᱮ ᱵᱟᱥᱼᱼ ᱵᱟᱥᱟ ᱠᱟᱛᱮ ᱠᱚ ᱧᱮᱞᱮᱭᱟ ᱢᱟᱱᱮ ᱢᱟᱱᱮ ᱠᱷᱮᱞ ᱫᱚ ᱩᱱᱟᱹᱜ ᱫᱚ ᱵᱷᱟᱞᱮ ᱵᱟᱝ ᱠᱚ ᱠᱷᱮᱞ ᱞᱮᱜ ᱨᱮᱦᱚᱸ ᱫᱟᱜ ᱠᱷᱟᱹᱛᱤᱨ
ᱦᱳᱭ ᱦᱳᱭ ᱦᱳ ᱦᱳᱭ
ᱢᱟᱱᱮ ᱡᱩᱫᱤ ᱵᱟᱝ ᱮ ᱫᱟᱜ ᱠᱤᱭᱟ ᱥᱮ ᱢᱟᱱᱮ ᱠᱷᱮᱞ ᱫᱚ ᱠᱚ ᱩᱰᱩᱜ ᱦᱚᱴᱚ ᱠᱮᱭᱟ ᱵᱟᱠᱷᱟᱱ ᱫᱚ ᱮᱴᱟᱜ ᱜᱚᱰᱟ ᱠᱚᱨᱮ ᱮᱠᱷᱚᱱ ᱛᱤᱱᱟᱹᱜ ᱫᱤᱥᱚᱢ ᱠᱚᱨᱮᱱᱟᱜ ᱜᱚᱰᱟ ᱠᱚ ᱧᱮᱞ ᱵᱟᱲᱟ ᱦᱩᱭ ᱟᱠᱟᱱᱟ ᱡᱮ ᱵᱟᱝ ᱩᱱᱠᱩᱣᱟᱜ ᱚᱱᱛᱮᱱᱟᱜ ᱜᱚᱰᱟ ᱠᱚᱨᱮ ᱫᱚ ᱫᱟᱜ ᱨᱮᱦᱚᱸ ᱫᱟᱜ ᱫᱚ ᱵᱟᱭ ᱛᱤᱸᱜᱩ ᱛᱟᱦᱮᱱᱟ ᱞᱚᱥᱚᱫ ᱠᱚᱫᱚ ᱵᱟᱭ ᱞᱚᱥᱚᱫᱚᱜᱼᱟ